ᱦᱮᱞᱳ
ᱦᱮᱞᱳ
ᱡᱚᱦᱟᱨ ᱜᱮ ᱜᱚᱝᱠᱮ,
ᱦᱮᱸ ᱨᱚᱲ ᱨᱚᱲ ᱟᱸᱡᱚᱢᱚᱜ ᱠᱟᱱᱟ?
ᱦᱳᱭ ᱜᱚᱝᱠᱮ ᱟᱸᱡᱚᱢ ᱫᱟᱞᱤᱧ ᱟᱵᱮᱱ ᱵᱮᱱ ᱟᱸᱡᱚᱢ ᱫᱟ?
ᱦᱮᱸ ᱟᱸᱡᱚᱢᱚᱜ ᱠᱟᱱᱟ᱾
ᱚ ᱪᱮ ᱢᱚᱸᱡᱽ ᱛᱮᱜᱮ ᱟᱸᱡᱚᱢᱚᱜ ᱠᱟᱱᱟ ᱥᱮ ᱠᱟᱹᱴᱤᱡ ᱤᱭᱟᱹᱭ ᱫᱟᱭ ᱰᱤᱥᱴᱟᱵᱽ ᱫᱟᱭ?
ᱦᱮᱸ ᱢᱚᱸᱡᱽ ᱛᱮ ᱢᱚᱸᱡᱽ ᱛᱮ ᱟᱸᱡᱚᱢᱚᱜ ᱠᱟᱱᱟ᱾ ᱟᱵᱤᱱ ᱵᱤᱱ ᱟᱸᱡᱚᱢ ᱫᱟ ᱴᱷᱤᱠ ᱜᱤ?
ᱦᱳᱭ ᱦᱳᱭ ᱟᱹᱞᱤᱧ ᱦᱚᱸᱞᱤᱧ ᱟᱸᱡᱚᱢᱮᱫ-ᱟ ᱢᱚᱸᱡᱽ ᱠᱟᱛᱮ ᱜᱮ᱾
ᱚ ᱚᱠᱟ ᱴᱷᱮᱡ ᱞᱟᱝ ᱛᱟᱦᱮᱸ ᱠᱟᱱᱟ ᱜᱚᱝᱠᱮ? ᱚᱱᱟ ᱤᱭᱟᱹ ᱨᱮ ᱠᱟᱹᱢᱤ ᱠᱚᱨᱮ ᱵᱟᱝ᱾
ᱠᱟᱹᱢᱤ ᱠᱟᱹᱢᱤ ᱠᱚ ᱛᱮᱦᱮᱱ ᱪᱤᱠᱟ ᱠᱟᱹᱢᱤᱭᱟᱹ ᱠᱚ ᱛᱤᱨᱮᱠᱚ ᱪᱟᱞᱟᱜ-ᱟ?
ᱚ ᱴᱷᱤᱠ ᱴᱷᱤᱠ᱾ ᱪᱟᱞᱟᱣ ᱫᱚ ᱦᱟᱸᱜ ᱜᱚᱝᱠᱮ ᱟᱞᱮ ᱫᱚ ᱥᱮᱛᱟᱜ ᱨᱮᱫᱚ ᱢᱟᱱᱮ ᱵᱟᱹᱥᱮᱢ ᱠᱚᱛᱮ ᱞᱮ ᱪᱟᱞᱟᱜ-ᱟ ᱢᱟᱱᱮ ᱟᱴ ᱵᱟᱡᱟᱜ᱾
ᱟᱴ ᱵᱟᱡᱟᱜ, ᱟᱨ ᱛᱤᱨᱮ ᱠᱚ ᱨᱩᱣᱟᱹᱲ ᱜᱮᱭᱟ?
ᱟ ᱨᱩ ᱨᱩᱣᱟᱹᱲ ᱫᱚ ᱚᱱᱟ ᱟᱹᱭᱩᱵ ᱵᱮᱲᱟ ᱯᱟᱸᱪ ᱯᱟᱸᱪ ᱵᱟᱡᱟᱜ ᱛᱮᱫᱚ ᱨᱩᱣᱟᱹᱲ ᱦᱤᱡᱩᱜ᱾ ᱟᱫᱚ ᱢᱟᱱᱮ ᱞᱟᱹᱭᱟᱫ ᱵᱤᱱᱟ ᱞᱤᱧ ᱵᱟᱝ ᱜᱤᱞ ᱛᱮᱦᱚᱸ ᱠᱚ ᱠᱟᱹᱢᱤᱭᱟ ᱟᱨ ᱤᱭᱟᱹ ᱛᱮᱦᱚᱸ ᱯᱚᱭᱥᱟ ᱛᱮᱦᱚᱸ ᱵᱟᱝ᱾
ᱦᱩᱸ
ᱟ ᱚᱱᱟ ᱥᱟᱶᱛᱮ ᱤᱭᱟᱹ ᱦᱚᱸ ᱦᱮᱱᱟᱜ ᱠᱟᱫᱟ᱾
ᱟᱫᱚ ᱫᱚ
ᱚᱱᱟ ᱪᱩᱠᱛᱤ᱾
ᱪᱮᱫ ᱞᱮᱠᱟ ᱵᱟᱹᱞᱤᱧ ᱵᱩᱡᱽ ᱫᱟᱲᱤᱭᱟᱫᱟ?
ᱪᱩᱠᱛᱤ ᱫᱚ ᱵᱚᱱᱛᱮ ᱞᱟᱹᱭ ᱫᱟᱞᱤᱧ ᱜᱚᱝᱠᱮ ᱤᱠᱳᱠ ᱠᱟᱱᱟ ᱠᱟᱹᱴᱤᱡ᱾
ᱢᱤᱛᱟᱹᱫ ᱮᱱᱛᱮ ᱤᱛᱤᱫ ᱦᱚᱸ ᱵᱟᱭ ᱨᱚᱲᱟ᱾
ᱟ ᱱᱤᱛᱚᱜ ᱦᱮᱸ ᱱᱤᱛᱚᱜ ᱫᱚ ᱴᱷᱤᱠ ᱜᱮ ᱟᱸᱡᱚᱢᱚᱜ ᱠᱟᱱᱟ᱾
ᱱᱚᱣᱟ ᱪᱩᱠᱛᱤ ᱵᱚᱞᱛᱮ ᱟᱨᱚ ᱠᱚᱭᱱᱟ ᱜᱚᱝᱠᱮ,
ᱯᱷᱳᱱᱠᱚᱮ ᱰᱤᱥᱴᱟᱵ ᱮᱫᱟ ᱥᱮ ᱵᱟᱞᱤᱧ ᱵᱩᱡᱽ ᱫᱟᱲᱤᱭᱟᱜ ᱠᱟᱱᱟ ᱟᱹᱞᱤᱧ ᱦᱚᱸ ᱟᱹᱞᱤᱧ ᱥᱟᱨᱵᱷᱮ ᱰᱤᱥᱴᱟᱵᱚᱜ ᱠᱟᱱᱟ
ᱚᱱᱟ ᱜᱮ ᱛᱷᱚ, ᱚᱱᱟ ᱪᱩᱠᱛᱤ ᱵᱚᱞᱛᱮ ᱞᱤᱧ ᱢᱮᱱᱮᱫ ᱛᱮᱦᱮᱸᱫ ᱡᱮ ᱱᱤᱛᱚᱜ ᱫᱚ ᱴᱷᱤᱠ ᱠᱟᱱᱟ ᱜᱚᱝᱠᱮ ᱱᱤᱛᱚᱜ ᱫᱚ ᱢᱚᱸᱡᱽ ᱥᱟᱺᱦᱤᱡ ᱟᱸᱡᱚᱢᱚᱜ ᱠᱟᱱᱟ᱾
ᱦᱮᱸ ᱞᱟᱹᱭ ᱵᱮᱱ
ᱚᱱᱟ ᱪᱩᱠᱛᱤ ᱵᱚᱞᱛᱮ ᱫᱚ ᱢᱮᱱᱮᱫ ᱛᱟᱦᱮᱸᱫ ᱞᱤᱧ ᱟᱵᱮᱱ ᱦᱚᱭᱛᱳ ᱢᱤᱫ ᱵᱤᱜᱷᱟᱹ ᱤᱭᱟᱹ ᱵᱮᱱ ᱤᱭᱟᱹ ᱠᱮᱫᱟ᱾ ᱡᱟᱭᱜᱟ ᱵᱮᱱ ᱨᱚᱦᱚᱭ ᱚᱪᱚ ᱢᱟ ᱟᱫᱚ ᱛᱚᱠᱷᱚᱱ ᱡᱩᱫᱤ ᱢᱩᱱᱤᱥ ᱠᱚᱠᱚ ᱞᱟᱹᱭᱟ ᱟᱞᱮ ᱱᱚᱣᱟ ᱴᱷᱤᱠᱟᱹᱞᱮ ᱦᱟᱛᱟᱣ ᱫᱟ᱾ ᱟᱞᱮ ᱡᱟᱦᱟᱸ ᱛᱤᱥ ᱛᱮᱜᱮᱞᱮ ᱥᱟᱹᱛ ᱱᱤᱱᱟᱹᱜ ᱯᱚᱭᱥᱟᱞᱮ ᱦᱟᱛᱟᱣᱟ ᱾
ᱦᱮᱸ ᱡᱩᱠᱛᱤ ᱦᱤᱥᱟᱹᱵ ᱛᱮᱯᱮ ᱨᱚᱦᱚᱭᱟ ᱵᱟ
ᱦᱳᱭ ᱦᱳᱭ ᱟᱨ ᱤᱭᱟᱹ ᱫᱚ ᱱᱤᱛᱚᱜ ᱫᱚ ᱦᱟᱸᱜ ᱪᱟᱞᱟᱜ ᱠᱟᱱᱟ ᱫᱩᱥᱚ ᱴᱟᱠᱟ ᱾ ᱡᱚᱢ ᱢᱮᱥᱟ ᱾
ᱢᱤᱫ ᱫᱤᱱ ᱨᱮ ᱾
ᱟᱨ ᱜᱚᱢᱠᱮ ᱡᱟᱦᱟᱸᱱᱟᱜ ᱪᱩᱠᱛᱤ ᱠᱟᱛᱮ ᱵᱟ ᱟᱨᱦᱚᱧ ᱟᱸᱡᱚᱢ ᱵᱟᱲᱟ ᱠᱟᱫᱟ ᱡᱮ ᱠᱟ ᱵᱚᱱᱫᱷᱚᱠ ᱠᱚᱛᱮ ᱠᱚ ᱪᱟᱥ ᱵᱟᱲᱟᱭ ᱜᱮᱭᱟ ᱚᱱᱛᱮ ᱪᱟᱥ ᱟᱠᱚ ᱥᱮ ᱵᱟᱝ ᱵᱚᱱᱫᱷᱚᱠ ᱠᱚᱛᱮ?
ᱦᱮᱸ ᱦᱮ ᱪᱟᱥ ᱜᱮᱭᱟ ᱠᱚ ᱾
ᱦᱮᱸ ᱢᱟᱱᱮ ᱥᱟᱨ ᱠᱷᱚᱨᱪᱟ ᱠᱚ ᱮᱢᱟ ᱠᱚᱣᱟ ᱟᱨ ᱡᱟᱦᱟᱸ ᱛᱤᱱᱟᱹᱜ ᱜᱮ ᱦᱩᱭᱩᱜᱼᱟ ᱪᱤᱠᱟ᱾ ᱦᱩᱭᱩᱜᱼᱟ ᱟᱞᱮᱥᱮᱫ ᱫᱚ ᱱᱚᱝᱠᱟ ᱾
ᱦᱚᱸ ᱟᱞᱮ ᱥᱮ ᱚᱱᱠᱟ ᱜᱮ ᱜᱚᱢᱠᱮ ᱟᱫᱚ ᱾ ᱡᱚᱛᱚ ᱦᱚᱲ ᱪᱟᱹᱥᱤ ᱦᱚᱯᱚᱱ ᱛᱚ ᱩᱱᱟᱹ ᱚᱱᱠᱟ ᱫᱚ ᱵᱟᱝ ᱦᱩᱭ ᱵᱟᱲᱟᱜ ᱜᱮᱭᱟ ᱢᱟᱱᱮ ᱡᱟᱦᱟᱸᱭ ᱠᱚ ᱠᱟᱹᱴᱤᱡ ᱫᱚᱢᱮ ᱠᱚ ᱾ ᱠᱤᱥᱟᱹᱲ ᱧᱚᱜ ᱮᱱᱟ ᱩᱱᱠᱩ ᱠᱟᱹᱴᱤᱡ ᱚᱱᱠᱟᱭᱟᱠᱚ ᱾ ᱠᱤᱢᱵᱟ ᱡᱟᱦᱟᱸᱭ ᱠᱟᱹᱢᱤ ᱦᱚᱲ ᱞᱟᱹᱜᱤᱫ ᱠᱟᱹᱢᱤ ᱞᱟᱹᱜᱤᱫ ᱦᱚᱲ ᱵᱟᱹᱱᱩᱜ ᱠᱚᱣᱟ ᱩᱱᱠᱩ ᱠᱚ ᱚᱱᱠᱟ ᱭᱟᱠᱚ ᱾
ᱢᱤᱫ ᱫᱟᱷᱟᱣ ᱛᱟᱦᱮᱱ ᱠᱷᱟᱱ ᱫᱚ ᱡᱟᱦᱟᱸᱭ ᱠᱚ ᱚᱱᱠᱟ ᱵᱟᱨᱦᱮ ᱠᱚᱨᱮ ᱠᱚ ᱛᱟᱦᱮᱸ ᱵᱟᱲᱟᱜ ᱜᱮᱭᱟ ᱵᱟᱝᱠᱚ ᱛᱟᱦᱮᱱᱟ ᱫᱤᱥᱚᱢ ᱠᱚᱨᱮ ᱾
ᱦᱩᱸ ᱦᱩᱸ ᱟᱭᱢᱟ ᱦᱚᱲ ᱠᱚ ᱪᱟᱹᱠᱨᱤ ᱠᱟᱱᱟ ᱛᱚ ᱵᱟᱡᱟᱨ ᱥᱟᱦᱟᱨ ᱨᱮ ᱾
ᱦᱩᱸ
ᱚ ᱛᱟᱦᱚᱞᱮ ᱜᱚᱝᱠᱮ ᱱᱮᱛᱟᱨ ᱫᱚ ᱱᱟᱢᱟᱞ ᱫᱤᱥᱚᱢ ᱨᱮᱫᱚ ᱚᱠᱟ ᱞᱮᱠᱟ ᱨᱮᱴ ᱪᱟᱞᱟᱜ ᱠᱟᱱᱟ ᱾
ᱟᱨ ᱱᱚᱛᱮ ᱫᱚ ᱟᱞᱮ ᱫᱚ ᱢᱟᱱᱮ ᱠᱟᱢᱤ ᱫᱚ ᱥᱮᱛᱟᱜ ᱨᱮᱠᱚ ᱪᱟᱞᱟᱜᱼᱟ ᱾ ᱛᱟ ᱵᱷᱳᱨᱛᱤ ᱠᱚ ᱚᱰᱚᱠᱚᱜᱼᱟ ᱪᱷᱚᱴᱟ ᱥᱮᱜ
ᱟᱸᱪᱪᱷᱟ
ᱠᱟᱹᱢᱤ ᱠᱚᱛᱮ ᱳᱭ ᱫᱚᱥᱴᱟ ᱜᱟᱱ ᱵᱟᱡᱟᱣ ᱠᱟᱛᱮᱫ ᱛ ᱠᱟᱹᱴᱤᱡ ᱚᱸ ᱱᱟᱥᱛᱟ ᱵᱟᱲᱟ ᱟᱠᱚ ᱱᱟᱥᱛᱟ ᱫᱚ ᱢᱟᱞᱤᱠ ᱜᱮ ᱞᱟᱜᱟᱣᱭᱟ ᱾ ᱮᱭ ᱠᱷᱤᱡᱲᱤ ᱠᱚ ᱛᱟᱦᱮᱭ ᱪᱚᱯ ᱠᱚᱠᱚ ᱡᱚᱢ ᱵᱟᱲᱟ ᱠᱮᱫ ᱜᱤ
ᱟᱸᱪᱪᱷᱟ
ᱛᱟᱨᱯᱚᱨ ᱟᱨ ᱥᱮ ᱠᱟᱹᱢᱤ ᱠᱟᱛᱮ ᱥᱮ ᱮᱠᱴᱟᱱ ᱵᱟᱡᱟ ᱮᱠᱴᱟ ᱵᱟᱡᱟᱣ ᱠᱟᱛᱮᱫ ᱩᱱᱫᱚ ᱫᱟᱠᱟ ᱠᱚᱫᱚ ᱟᱞᱮᱜᱮᱞᱮ ᱮᱢᱟᱣ ᱠᱚᱣᱟ
ᱦᱟᱱ ᱪᱷᱟ
ᱟᱨ ᱟᱹᱭᱩᱵ ᱵᱮᱲᱟ ᱛᱤᱱᱴᱟ ᱜᱟᱱ ᱠᱟᱹᱢᱤ ᱠᱟᱛᱮᱫ ᱟᱫᱚ ᱪᱷᱩᱴᱤᱜ ᱟᱠᱚ ᱛᱤᱱᱴᱟ ᱪᱟᱴᱴᱟ
ᱟᱪᱪᱷᱟ ᱟᱪᱪᱷᱟᱼᱼ
ᱟᱨ ᱱᱚᱛᱮᱱᱟᱜ ᱨᱮᱴ ᱫᱚᱼᱼ ᱟᱵᱚᱥᱮᱛ ᱫᱚ ᱠᱚᱢ ᱜᱮ ᱱᱚᱛᱮ ᱫᱚ ᱥᱟᱲᱮ ᱛᱤᱱᱥᱚ ᱠᱟᱛᱮ ᱠᱚ ᱮᱢᱟᱣᱟ ᱾ ᱟᱹᱰᱤ ᱵᱮᱥᱤ ᱟᱛᱮ ᱫᱚ ᱾
ᱦᱮ ᱚᱱᱟ ᱦᱚᱛᱮᱡ ᱛᱮᱜᱮ ᱛᱚ ᱜᱚᱝᱠᱮ ᱢᱟᱱᱮ ᱟᱵᱚ ᱫᱤᱥᱚᱢ ᱨᱮᱱ ᱦᱚᱲ ᱫᱚ ᱱᱚᱛᱮ ᱠᱟᱹᱢᱤ ᱠᱚ ᱦᱤᱡᱩᱜ ᱠᱟᱱᱟ ᱾ ᱚᱱᱟ ᱥᱟᱶᱛᱮ ᱠᱟᱹᱢᱤ ᱦᱚᱸ ᱟᱭᱢᱟ ᱠᱚ ᱧᱟᱢ ᱮᱫᱟ ᱫᱤᱱ ᱦᱤᱞᱳᱜ ᱠᱟᱹᱢᱤ ᱾ ᱟᱨᱼᱼ
ᱦᱮᱼᱼ
ᱫᱟᱢ ᱤᱭᱟᱹ ᱠᱚᱦᱚᱸ ᱠᱟᱹᱣᱰᱤ ᱠᱚᱦᱚᱸ ᱠᱟᱹᱴᱤᱡ ᱰᱷᱮᱮᱴᱨ ᱧᱚᱜ ᱜᱮᱭᱟ ᱾
ᱱᱚᱛᱮ ᱫᱚ ᱠᱟᱹᱢᱤ ᱠᱟᱛᱮᱜᱼᱼ ᱠᱷᱟᱱ ᱫᱚ ᱰᱷᱮᱨ ᱜᱮ ᱯᱚᱭᱥᱟ ᱦᱩᱭᱩᱜᱼᱟ ᱠᱟᱹᱢᱤ ᱦᱚᱲᱟᱜ ᱮᱢ ᱠᱟᱹᱢᱤ ᱫᱟᱲᱮᱭᱟᱜ ᱠᱷᱟᱱ ᱫᱚ ᱾
ᱯᱟᱞᱟᱚᱱ ᱟᱢᱤᱱ ᱢᱮᱥᱮᱢ ᱥᱮᱱ ᱵᱟᱲᱟ ᱟᱠᱟᱱᱟ ᱜᱚᱝᱠᱮ ᱠᱤᱥᱟᱹᱬ ᱠᱟᱹᱢᱤ?
ᱦᱮᱸ ᱟᱫᱚᱼᱼ ᱞᱟᱦᱟ ᱛᱮᱞᱤᱧ ᱪᱟᱞᱟᱣ ᱵᱟᱲᱟ ᱞᱮᱱᱟ ᱞᱟᱦᱟ ᱥᱮᱨᱢᱟ᱾
ᱟᱪᱪᱷᱟ᱾
ᱯᱩᱱ ᱥᱮᱨᱢᱟ ᱳᱭ ᱛᱤᱱ ᱢᱟᱥ ᱜᱟᱱᱞᱤᱧ ᱛᱟᱦᱮᱸ ᱠᱟᱱᱟ ᱯᱨᱟᱭ᱾ ᱩᱱ ᱥᱩᱢᱟᱹᱭ ᱦᱚᱸ ᱵᱮᱛᱚᱱ ᱛᱟᱦᱮᱸ ᱠᱟᱱᱟ ᱥᱟᱲᱮ ᱛᱤᱱ ᱥᱚ ᱫᱚ ᱵᱟᱝ ᱛᱟᱦᱮᱸ ᱠᱟᱱᱟ ᱛᱤᱱᱥᱚ ᱠᱟᱛᱮᱜ ᱜᱮ ᱧᱟᱢᱚᱜ ᱠᱟᱱ ᱛᱟᱦᱮᱸᱱᱟ᱾
ᱟᱪᱪᱷᱟ-ᱟᱪᱪᱷᱟ᱾
ᱩᱱ ᱥᱚᱢᱚᱭ ᱫᱚ ᱤᱱᱠᱟᱹ ᱛᱟᱨᱯᱚᱨᱮ ᱫᱚ ᱵᱟᱹᱞᱤᱧ ᱪᱟᱞᱟᱣ ᱟᱠᱟᱱᱟ ᱛᱚ ᱚᱱᱟ ᱯᱚᱨᱮ ᱠᱷᱚᱱ ᱫᱚ᱾ ᱚᱲᱟᱜ ᱠᱚᱨᱮ ᱜᱮ ᱱᱤᱛᱚᱜ ᱫᱚ ᱢᱮᱱᱟᱜ ᱞᱤᱧᱟ ᱚᱲᱟᱜ ᱠᱚᱨᱮ ᱠᱷᱚᱱ ᱜᱮ ᱧᱟᱢᱚᱜ ᱠᱟᱱᱟ ᱠᱟᱹᱢᱤ ᱠᱚ᱾ ᱟᱨ ᱱᱚᱛᱮ ᱫᱚ ᱜᱚᱝᱠᱮ ᱵᱟᱨ ᱯᱮ ᱫᱷᱟᱶ ᱞᱮ ᱪᱟᱥ ᱟᱛᱚ᱾
ᱚ ᱦᱮᱸ᱾
ᱚᱱᱟ ᱥᱤᱞᱟᱹ ᱠᱚᱻᱞᱮᱻ ᱵᱮᱱᱟᱣ ᱦᱚᱪᱚ ᱟᱠᱟᱫᱽ ᱠᱚᱣᱟ᱾
ᱟᱪᱪᱷᱟ-ᱟᱪᱪᱷᱟ᱾
ᱚᱱᱟ ᱱᱚᱛᱮ ᱫᱚ ᱪᱟᱥᱵᱟᱥ ᱱᱚᱛᱮ ᱫᱚ ᱪᱟᱥ ᱡᱩᱫᱤᱢ ᱪᱟᱥ ᱫᱟᱲᱮᱭᱟᱜᱼᱟ ᱱᱤᱡᱮᱛᱮ᱾
ᱦᱮᱸ-ᱦᱮᱸ᱾
ᱦᱮᱸ ᱟᱫᱚ ᱵᱟᱨᱦᱮ ᱠᱟᱹᱢᱤ ᱫᱚ ᱵᱟᱝ ᱪᱟᱞᱟᱣ ᱞᱟᱜᱟᱜᱼᱟ᱾
ᱟᱪᱪᱷᱟ-ᱟᱪᱪᱷᱟ ᱛᱟᱦᱚᱞᱮ ᱜᱚᱝᱠᱮ ᱚᱱᱛᱮ ᱫᱚ ᱪᱮᱫ ᱦᱩᱲᱩ ᱵᱮᱥᱤ ᱯᱮ ᱨᱚᱦᱚᱭ ᱜᱮᱭᱟ᱾
ᱱᱚᱛᱮ ᱫᱚ ᱥᱚᱨᱱᱚ ᱜᱮ ᱵᱤᱥᱤ ᱠᱚ ᱨᱚᱦᱚᱭ ᱵᱟᱲᱟᱭᱟ ᱛᱚ᱾
ᱟᱪᱪᱷᱟ-ᱟᱪᱪᱷᱟ ᱛᱟᱦᱚᱞᱮ ᱜᱚᱝᱠᱮ ᱤᱭᱟᱹ ᱟᱯᱮ ᱫᱚ ᱥᱟᱨ ᱪᱟᱯᱟᱱ ᱯᱮ ᱮᱢᱟᱜ ᱟᱥᱮ ᱢᱟᱱᱮ ᱚᱱᱟ ᱡᱚᱭᱵᱟᱥᱟᱭ ᱜᱩᱨᱤᱡᱽ ᱠᱚ ᱮᱢᱟᱜ ᱯᱮ᱾
ᱜᱚᱝᱠᱮ ᱱᱟᱦᱤᱞᱜᱟ ᱱᱚᱛᱮ ᱫᱚ ᱚᱱᱮ ᱞᱟᱝ ᱜᱚᱞᱯᱦᱚ ᱠᱮᱫ ᱱᱚᱛᱮ ᱫᱚ ᱚᱱᱠᱟ ᱫᱚ ᱪᱟᱥ ᱚᱱᱠᱟ ᱰᱟᱝᱨᱤ ᱢᱮᱨᱚᱢ ᱠᱚᱫᱚ ᱵᱟᱝᱠᱚ ᱟᱹᱥᱩᱞ ᱜᱮ ᱟᱹᱥᱩᱞ ᱠᱚᱣᱟ᱾
ᱟᱪᱪᱷᱟ
ᱚᱱᱠᱟ ᱫᱚ ᱜᱩᱨᱤᱡ ᱠᱚᱦᱚᱸ ᱚᱱᱠᱟ ᱫᱚ ᱵᱟᱝ ᱧᱟᱢᱚᱜ ᱟᱥᱮ ᱟᱫᱚ ᱱᱚᱛᱮ ᱫᱚ ᱚᱱᱟ ᱥᱟᱨ ᱪᱟᱯᱟᱱ ᱛᱮᱜᱮ ᱡᱟ ᱵᱟᱠᱷᱟᱱ ᱫᱚ ᱚᱱᱟ ᱜᱩᱨᱤᱡᱽ ᱠᱚᱫᱚ ᱵᱟᱝ ᱡᱟᱯᱟᱢ ᱞᱟᱹᱜᱤᱫᱚᱜᱼᱟ ᱱᱚᱛᱮ ᱫᱚ᱾
ᱢᱟᱱᱮ ᱚᱱᱟ ᱨᱟᱥᱟᱭᱱᱤᱠ ᱥᱟᱨ ᱠᱚ ᱮᱢᱟᱜ-ᱟ ᱵᱟᱝ᱾
ᱦᱮᱸ, ᱦᱮ ᱥᱟᱨ ᱠᱚᱛᱮ ᱜᱮ᱾
ᱟᱪᱪᱷᱟ-ᱟᱪᱪᱷᱟ᱾ ᱟᱨ ᱥᱤ
ᱦᱮᱞᱳ
ᱢᱮᱱ ᱫᱟᱞᱤᱧ ᱚᱱᱟ ᱥᱤ ᱠᱚᱫᱚ,
ᱥᱤ ᱠᱚᱫᱚ ᱱᱚᱛᱮ ᱫᱚ ᱱᱟᱦᱮᱞ ᱠᱚᱢᱟ ᱵᱟᱭ ᱧᱟᱢᱚᱜ ᱜᱮᱭᱟ ᱱᱚᱛᱮ ᱢᱟ᱾
ᱟᱪᱪᱷᱟ᱾
ᱴᱮᱠᱴᱟᱨ ᱛᱮᱜᱮ ᱴᱮᱠᱴᱟᱨ ᱵᱷᱚᱨᱥᱟ ᱜᱮ ᱱᱚᱛᱮ ᱫᱚ ᱛᱟᱦᱮ ᱫᱚ, ᱟᱞᱮ ᱫᱚ ᱜᱚᱝ ᱠᱮ ᱱᱚᱛᱮ ᱫᱚ ᱤᱨ ᱠᱚᱦᱚᱸ ᱱᱮᱛᱟᱨ ᱫᱚ ᱢᱮᱥᱤᱱ ᱠᱚ ᱩᱰᱩᱠ ᱠᱟᱱᱟ ᱛᱚ᱾
ᱦᱳᱭ-ᱦᱳᱭ ᱟᱹᱞᱤᱧ ᱫᱚ ᱦᱟᱸᱜ ᱵᱟᱹᱞᱤᱧ ᱧᱮᱞ ᱟᱠᱟᱫᱟ ᱟᱫᱚ ᱟᱸᱡᱚᱢ ᱫᱚᱞᱤᱧ ᱟᱸᱡᱚᱢ ᱟᱠᱟᱜᱼᱟ ᱦᱟᱸᱜ᱾
ᱦᱮᱸ ᱚᱱᱮ ᱢᱮᱤᱥᱤᱱ ᱛᱮᱜᱮ ᱞᱮ ᱤᱨ ᱦᱚᱪᱚᱭᱟ ᱚᱱᱟ ᱵᱩᱥᱩᱵ ᱫᱚ᱾ ᱵᱩᱥᱩᱵ ᱫᱚ ᱚᱱᱮ ᱚᱱᱟ ᱢᱤᱥᱤᱱ ᱨᱮ ᱛᱟᱦᱞᱮ ᱠᱦᱟᱱ ᱜᱮᱫᱟ ᱠᱚ᱾ ᱮᱠᱮᱵᱟᱨᱮ ᱫᱚ ᱢᱟᱱᱮ ᱫᱟᱞ ᱠᱚᱫᱚ ᱵᱟᱝ ᱞᱟᱜᱟᱜᱼᱟ ᱚᱱᱟ ᱫᱚ ᱮᱠᱮᱵᱟᱨᱮ ᱦᱩᱲᱩ ᱠᱟᱛᱮ ᱩᱰᱩᱠᱚᱜᱼᱟ᱾
ᱟᱪᱪᱷᱟ ᱟᱨ ᱵᱩᱥᱩᱵ ᱫᱚ ᱜᱚᱝᱠᱮ ᱚᱱᱟ ᱫᱚ ᱵᱟᱹᱛᱤᱞᱚᱜᱼᱟ᱾
ᱦᱮᱸ ᱵᱩᱥᱩᱵ ᱛᱚ ᱚᱱᱟ ᱢᱤᱥᱤᱱ ᱨᱮᱜᱮ ᱜᱩᱸᱰᱟᱹ ᱠᱟᱛᱮᱫ ᱢᱟᱱᱮ ᱠᱷᱮᱛ ᱨᱮᱜᱮ ᱧᱩᱨᱩ ᱤᱫᱤᱜ-ᱟ᱾
ᱚ ᱟᱫᱚ ᱚᱱᱛᱮ ᱨᱮᱫᱚ ᱟᱯᱮ ᱫᱤᱥᱚᱢ ᱨᱮᱫᱚ ᱰᱟᱺᱝᱨᱤ ᱠᱟᱰᱟ ᱦᱚᱸᱛᱚ ᱵᱟᱹᱱᱩᱜ ᱟᱠᱟᱜ ᱠᱚᱣᱟ ᱚᱠᱚᱭ ᱡᱚᱢᱟ ᱵᱩᱥᱩᱵ ᱦᱮᱸ ᱥᱮ ᱵᱟᱝ᱾
ᱦᱮᱸ᱾
ᱮᱸ ᱟᱫᱚ ᱡᱩᱫᱤ ᱠᱷᱮᱛ ᱨᱮᱜᱮ ᱛᱟᱦᱮᱱᱟ ᱚᱱᱟ ᱡᱩᱫᱤ ᱥᱮᱭᱟ-ᱟ ᱟᱫᱚ ᱚᱱᱟ ᱦᱚᱸᱛᱚ ᱥᱟᱨ ᱨᱮᱜᱮ ᱤᱭᱟᱹᱜᱼᱟ᱾
ᱦᱮᱸ ᱚᱱᱟ ᱦᱚᱸ ᱥᱟᱨ ᱞᱮᱠᱟᱜᱮᱭ ᱠᱟᱹᱢᱤᱭᱟ, ᱵᱟᱝ ᱫᱚ ᱡᱟᱦᱟᱸᱭ ᱠᱚ, ᱠᱚ ᱥᱚᱢᱵᱷᱚᱵ ᱟᱠᱚ ᱫᱟᱞ ᱠᱚ ᱩᱱᱠᱩ ᱫᱚᱠᱚ ᱫᱟᱞᱟ ᱩᱱᱠᱩ ᱫᱚ ᱡᱟᱦᱟᱸᱭ ᱠᱚ ᱞᱤᱠ ᱢᱟᱱᱮ ᱮᱠᱮᱵᱟᱨᱮ ᱵᱟᱝᱠᱚ ᱪᱟᱥ ᱠᱤᱪᱷᱩᱜᱟᱱ ᱦᱚᱲ ᱫᱚᱠᱚ ᱪᱟᱥ ᱠᱚ ᱠᱮ ᱠᱤᱪᱷᱩ ᱜᱟᱱ ᱦᱚᱲ ᱫᱚ ᱰᱟᱺᱝᱨᱤ ᱢᱮᱨᱚᱢ ᱠᱚ ᱫᱚᱦᱚ ᱵᱟᱲᱟ ᱠᱚ ᱜᱮᱭᱟ ᱛᱚ, ᱥᱮ ᱡᱩᱫᱤ ᱠᱚ ᱢᱮᱱᱟ ᱟᱹᱠᱷᱨᱤᱧ ᱟᱞᱮ ᱵᱩᱥᱩᱵ ᱫᱚ᱾
ᱦᱮᱸ ᱵᱟᱝ ᱟᱫᱚ ᱱᱮᱛᱟᱨ ᱫᱚ ᱜᱚᱢᱠᱮ ᱵᱩᱥᱩᱵ ᱨᱮᱭᱟᱜ ᱦᱚᱸᱛᱚ ᱟᱭᱢᱟ ᱫᱟᱢ᱾
ᱦᱩᱸ,
ᱟᱫᱚ ᱟᱞᱮ ᱫᱤᱥᱚᱢ ᱨᱮᱫᱚ ᱢᱟᱱᱮ ᱚᱱᱟ ᱠᱚᱫᱚ ᱢᱮᱥᱤᱱ ᱠᱚᱫᱚ ᱩᱱᱟᱹᱜ ᱫᱚ ᱵᱟᱠᱚ ᱪᱟᱞᱟᱣ ᱠᱟᱫᱟ ᱛᱚ ᱦᱚᱭᱛᱚ ᱚᱱᱟ ᱵᱩᱥᱩᱵ ᱦᱚᱛᱮᱡ ᱛᱮ
ᱰᱟᱺᱝᱨᱤ ᱠᱟᱰᱟ ᱦᱚᱸ ᱢᱮᱱᱟᱜ ᱠᱚᱛᱟ ᱠᱚᱣᱟ ᱢᱟᱱᱮ ᱟᱛᱩ ᱨᱮᱱ ᱥᱟᱱᱟᱢ ᱦᱚᱲ ᱞᱮᱠᱟ ᱜᱮ ᱰᱟᱺᱝᱨᱤ ᱠᱟᱰᱟ ᱦᱮᱱᱟᱜ ᱠᱚᱛᱟ ᱠᱚᱣᱟ ᱚᱠᱚᱭ ᱨᱮᱱ ᱫᱚ ᱵᱟᱭᱨᱟ ᱚᱠᱚᱭ ᱨᱮᱱ ᱫᱚ ᱫᱚᱥᱴᱤ ᱫᱷᱟᱵᱤᱡ ᱦᱚᱸ ᱦᱮᱱᱟᱜ ᱠᱚᱣᱟ᱾ ᱠᱚᱣᱟ ᱜᱟᱹᱭ ᱠᱚ ᱢᱮᱥᱟ ᱢᱤᱥᱤ ᱠᱟᱛᱮᱜ᱾
ᱟᱨ ᱱᱚᱛᱮ ᱫᱚ ᱜᱚᱝᱠᱮ ᱚᱱᱟ ᱦᱩᱲᱩ ᱠᱚᱫᱚ ᱚᱲᱟᱜ ᱠᱚᱫᱚ ᱵᱟᱞᱮ ᱟᱹᱜᱩ ᱵᱟᱲᱟᱭ ᱜᱮᱭᱟ᱾
ᱦᱮᱸ?
ᱱᱚᱛᱮ ᱨᱮ ᱜᱚᱝᱠᱮ ᱚᱱᱟ ᱦᱩᱲᱩ ᱢᱟᱱᱮ ᱫᱟᱞ ᱞᱟᱹᱜᱤᱫ ᱛᱮ ᱚᱲᱟᱜ ᱫᱚ ᱵᱟᱞᱮ ᱟᱹᱜᱩᱭ ᱜᱮᱭᱟ ᱚᱲᱟᱜ ᱫᱚ᱾
ᱚ ᱢᱟᱱᱮ ᱡᱚᱛᱚ ᱫᱟᱞ ᱠᱟᱛᱮᱜ ᱵᱚᱥᱛᱟ ᱨᱮ ᱯᱮᱠ ᱠᱟᱛᱮᱫ ᱦᱤᱡᱩᱜ-ᱟ ᱵᱟᱝ᱾
ᱦᱩᱸ,
ᱟᱪᱪᱷᱟ ᱟᱪᱪᱷᱟ᱾
ᱜᱚᱢᱠᱮ ᱛᱚᱦᱚᱞᱮ ᱟᱯᱮ ᱫᱚ ᱪᱮᱫ ᱠᱟᱛᱮ ᱪᱮᱫ ᱡᱚᱛᱮᱯᱮ ᱟᱹᱜᱩᱭ ᱜᱮᱭᱟ ᱢᱟᱱᱮ ᱫᱤᱯᱤᱞ ᱠᱟᱛᱮ ᱯᱮ ᱟᱹᱜᱩᱭ ᱜᱮᱭᱟ ᱥᱮ ᱥᱮ ᱚᱱᱠᱟ ᱴᱮᱠᱴᱟᱨ ᱠᱚᱯᱮ ᱵᱷᱟᱲᱟᱭ ᱜᱮᱭᱟ᱾
ᱪᱮᱫ ᱤᱧ ᱞᱟᱹᱭᱟ ᱢᱟᱱᱮ ᱡᱟᱦᱟᱸ ᱥᱩᱨ ᱥᱩᱯᱩᱨ ᱨᱮ ᱛᱟᱦᱮᱸᱱ ᱚᱱᱟ ᱵᱟᱹᱫ ᱨᱮᱭᱟᱜ ᱤᱭᱟᱹ ᱦᱩᱲᱩ ᱠᱚᱫᱚ
ᱦᱩᱸ,
ᱚᱱᱟ ᱠᱚᱫᱚ ᱚᱱᱟ ᱜᱚᱜ ᱫᱤᱯᱤᱞ
ᱦᱩᱸ,
ᱢᱟᱱᱮ ᱡᱟᱦᱟᱸ ᱟᱹᱜᱩ ᱜᱟᱱᱚᱜ ᱮᱱᱛᱮᱜ ᱟᱨ ᱡᱟᱦᱟᱸ ᱵᱟᱹᱭᱦᱟᱹᱲ ᱨᱮᱭᱟᱜ ᱦᱩᱲᱩ ᱚᱱᱟ ᱫᱚ ᱦᱟᱸᱜ ᱠᱟᱹᱴᱤᱡ ᱡᱮᱞᱮᱧ ᱡᱮᱞᱮᱧ ᱧᱚᱜ ᱛᱟᱦᱮᱸᱱᱟ ᱥᱮ?
ᱦᱩᱸ
ᱚᱱᱟ ᱫᱚ ᱦᱟᱢᱟᱞ ᱦᱚᱸ ᱦᱟᱢᱟᱞᱟ ᱟᱨ ᱵᱟᱹᱭᱦᱟᱹᱲ ᱠᱷᱚᱡ ᱫᱚ ᱟᱹᱜᱩ ᱫᱚ ᱩᱱᱟᱹᱜ ᱫᱚ ᱥᱚᱢᱵᱷᱚᱵ ᱦᱚᱸ ᱵᱟᱝ ᱠᱟᱱᱟ ᱩᱱ ᱥᱟᱹᱜᱤᱧ ᱫᱚ ᱪᱤᱠᱟᱹ ᱛᱮ ᱜᱚᱜ ᱠᱟᱛᱮ ᱵᱮᱱ ᱛᱟᱲᱟᱢᱟ᱾
ᱦᱩᱸ᱾
ᱚᱱᱟ ᱦᱚᱛᱮᱜ ᱛᱮ ᱟᱫᱚ ᱚᱠᱚᱭ ᱠᱚᱫᱚ ᱠᱟᱰᱟ ᱜᱟᱹᱰᱤ ᱦᱚᱸ ᱦᱮᱱᱟᱜ ᱠᱚ ᱛᱟᱠᱚᱣᱟ᱾ ᱠᱟᱰᱟ ᱜᱟᱹᱰᱤ ᱰᱟᱺᱝᱨᱤ ᱜᱟᱹᱰᱤ ᱚᱱᱟ ᱠᱚᱛᱮ ᱠᱚ ᱟᱹᱜᱩᱭᱟ ᱟᱨ ᱚᱠᱚᱭ ᱠᱚᱫᱚ ᱴᱮᱠᱴᱟᱨ ᱠᱚᱛᱮ ᱦᱚᱸ᱾
ᱜᱚᱢᱠᱮ ᱛᱟᱦᱚᱞᱮ ᱟᱯᱮᱭᱟᱜ ᱫᱚ ᱰᱟᱺᱝᱨᱤ ᱜᱟᱹᱰᱤ ᱠᱚᱫᱚ ᱢᱮᱱᱟᱜ ᱛᱟᱯᱮᱭᱟ ᱥᱮ ᱵᱟᱹᱱᱩᱜ ᱛᱟᱯᱮᱭᱟ?
ᱦᱮᱸ ᱢᱟᱱᱮ ᱢᱮᱱᱟᱜ ᱛᱟᱞᱮᱭᱟ ᱠᱟᱲᱟ ᱜᱟᱹᱰᱤ ᱦᱟᱸᱜ᱾ ᱟᱞᱮ ᱫᱚ ᱚᱱᱟ ᱠᱚᱛᱮ ᱜᱮᱞᱮ ᱟᱹᱜᱩᱭ ᱛᱚ, ᱴᱨᱟᱠᱴᱟᱨ ᱜᱟᱹᱰᱤ ᱨᱮᱦᱚᱸᱛᱚ ᱟᱭᱢᱟ ᱠᱚ ᱦᱟᱛᱟᱣ ᱮᱫᱟ ᱜᱚᱝᱠᱮ ᱢᱤᱫ ᱫᱷᱟᱣ ᱟᱹᱜᱩ ᱦᱚᱴᱚ ᱟᱵᱤᱱᱟᱭ ᱚᱱᱟ ᱨᱮᱜᱮ ᱥᱟᱛᱥᱚ᱾
ᱦᱮᱸ ᱟᱫᱚ ᱥᱩᱨ ᱥᱩᱯᱩᱨ ᱠᱚᱨᱮ ᱠᱷᱟᱱ ᱫᱚ ᱢᱟᱱᱮ ᱥᱟᱺᱜᱤᱧ ᱧᱚᱜ ᱫᱚ ᱟᱹᱜᱩ ᱫᱚ ᱵᱷᱟᱜᱮᱭᱟ, ᱢᱤᱫ ᱥᱟᱶᱛᱮ ᱰᱷᱮᱨ ᱧᱚᱜ ᱮᱢ ᱟᱹᱜᱩᱭᱟ᱾
ᱦᱳᱭ ᱦᱳᱭ,
ᱟᱨ ᱥᱩᱨ ᱠᱚᱨᱮ ᱠᱷᱚᱱ ᱫᱚ ᱜᱟᱹᱰᱤ ᱞᱮᱠᱷᱟᱱ ᱫᱚ ᱠᱟᱹᱴᱤᱡ ᱰᱷᱮᱨ ᱯᱚᱭᱥᱟ ᱞᱟᱜᱟᱜ-ᱟ ᱥᱮ ᱩᱱ ᱫᱚ ᱟᱨᱚ ᱵᱟᱹᱲᱛᱤ ᱾
ᱦᱮᱸ ᱟᱫᱚ ᱢᱟᱱᱮ ᱤᱭᱟᱹ ᱛᱮᱦᱚᱸ ᱴᱷᱤᱠ ᱫᱚ ᱴᱷᱤᱠ ᱜᱮᱭᱟ᱾
ᱠᱟᱰᱟ ᱜᱟᱹᱰᱤ ᱰᱟᱝᱨᱟ ᱜᱟᱹᱰᱤ ᱛᱟᱦᱮᱸ᱾
ᱱᱤᱛᱳᱜ?
ᱵᱟᱹᱞᱤᱧ ᱵᱩᱡ ᱫᱟᱲᱮᱭᱟᱜ ᱪᱮᱫ? ᱯᱷᱳᱱ ᱜᱮ ᱰᱤᱥᱴᱟᱵ ᱠᱟᱫ ᱛᱟᱞᱤᱧᱟ ᱢᱤᱫᱴᱟᱝ ᱵᱟᱭᱤᱠ ᱵᱟᱹᱲᱤᱡ ᱠᱟᱱ ᱛᱟᱞᱤᱧ ᱮᱠᱷᱚᱱ ᱜᱮ᱾
ᱦᱮᱸ ᱱᱤᱛᱚᱜ ᱫᱚ ᱴᱷᱤᱠ ᱮᱱᱟᱭ ᱜᱚᱝᱠᱮ ᱾
ᱟᱫᱚ ᱢᱟᱱᱮ ᱠᱟᱲᱟ ᱜᱟᱰᱤ ᱰᱟᱝᱨᱟ ᱜᱟᱰᱤ ᱛᱮ ᱦᱚᱸ ᱢᱚᱸᱡᱽ ᱜᱮᱭᱟ ᱟᱫᱚ ᱚᱱᱟ ᱠᱟᱹᱴᱤᱡ ᱵᱟᱨ ᱯᱮ ᱦᱚᱲ ᱠᱷᱟᱴᱟᱜ ᱞᱟᱜᱟᱜ-ᱟ ᱛᱚ᱾
ᱦᱩᱸ᱾
ᱩᱱᱤ ᱛᱚ ᱟᱨ ᱤᱭᱟᱹ ᱫᱚ ᱵᱟᱝ ᱠᱟᱱᱟᱭ ᱥᱮ ᱡᱚᱱᱛᱨᱚ ᱫᱚ ᱵᱟᱝ ᱠᱟᱱᱟᱭ ᱡᱮ ᱟᱵᱮᱱ ᱡᱟᱦᱟᱸ ᱞᱮᱠᱟ ᱵᱤᱱ ᱪᱟᱞᱟᱣᱭᱟ ᱚᱱᱠᱟ ᱪᱟᱞᱟᱜ-ᱟ ᱾
ᱞᱟᱹᱭ ᱵᱮᱱ ᱜᱚᱢᱠᱮ
ᱤᱧ ᱢᱮᱱᱫᱟᱹᱧ ᱰᱟᱝᱨᱤ ᱜᱟᱹᱰᱤ ᱛᱮ ᱠᱷᱟᱱ ᱢᱤᱫ ᱥᱩᱛᱤᱨ ᱠᱟᱹᱢᱤ ᱥᱮ ᱚᱱᱟᱫᱚ ᱪᱟᱬᱚᱜ ᱫᱚ ᱵᱟᱝ ᱜᱟᱱᱚᱜ-ᱟ᱾
ᱦᱳᱭ ᱦᱳᱭ ᱾ ᱟᱫᱚ ᱦᱮᱡ ᱫᱚ ᱟᱭᱢᱟ ᱜᱟᱱ ᱤᱭᱟᱹ ᱜᱮ ᱦᱤᱡᱩᱜ-ᱟ ᱦᱩᱲᱩ ᱜᱮ ᱦᱤᱡᱩᱜ-ᱟ ᱾
ᱦᱩᱸ ᱾
ᱟᱫᱚ ᱥᱩᱥᱛᱤ ᱞᱳᱰ ᱞᱟᱜᱟᱜ-ᱟ ᱟᱨᱚ ᱩᱱᱠᱤᱱ ᱞᱟᱦᱟᱨᱮ ᱢᱤᱫ ᱦᱚᱲᱚᱲ ᱛᱟᱦᱮᱱ ᱞᱟᱜᱟᱜ-ᱟ᱾ ᱡᱩᱫᱤ ᱦᱟᱱᱛᱮ ᱱᱟᱛᱮ ᱫᱟᱹᱲ ᱨᱮᱭᱟᱜ ᱠᱤᱱ ᱪᱮᱥᱴᱟᱭᱟ ᱩᱱᱠᱤᱱ ᱥᱚᱡᱷᱮ ᱨᱟᱥᱛᱟ ᱩᱫᱩᱜ ᱟᱹᱠᱤᱱ ᱞᱟᱜᱟᱜ-ᱟ ᱾
ᱦᱩᱸ ᱾
ᱚᱱᱟᱜᱮ ᱠᱟᱨᱚᱱ ᱩᱱᱠᱤᱱᱟᱜ ᱛᱚ ᱡᱤᱣᱤ ᱢᱮᱱᱟᱜ ᱠᱟᱫᱟ ᱥᱮ
ᱡᱟᱦᱟᱸ ᱛᱤᱱᱟᱹᱜ ᱠᱤᱱ ᱫᱟᱲᱮᱭᱟᱜ ᱛᱤᱱᱟᱹᱜ ᱜᱟᱱ
ᱦᱳᱭ ᱾ ᱛᱟᱦᱚᱞᱮ ᱜᱚᱝᱠᱮ ᱞᱟᱹᱭ ᱫᱟᱞᱤᱧ ᱟᱯᱮ ᱫᱚ ᱤᱭᱟᱹ ᱨᱮᱜᱮ ᱯᱮ ᱟᱠᱷᱨᱤᱧ ᱩᱛᱟᱹᱨᱟ ᱵᱟᱝ
ᱦᱮᱸ ᱟᱠᱷᱨᱤᱧ ᱟᱞᱮ ᱚᱲᱟᱜ ᱠᱚᱨᱮ ᱚᱱᱠᱟᱜ ᱱᱚᱛᱮ ᱫᱚ ᱥᱟᱹᱨᱤ ᱠᱟᱛᱷᱟ ᱫᱚ ᱞᱟᱹᱭ ᱥᱟᱹᱨᱤ ᱠᱟᱛᱷᱟ ᱞᱟᱹᱭ ᱜᱮ ᱵᱷᱟᱜᱮᱭᱟ ᱚᱲᱟᱜ ᱫᱩᱣᱟᱹᱨ ᱫᱚ ᱚᱱᱠᱟ ᱩᱱᱟᱹᱜᱹ ᱫᱚ ᱵᱟᱹᱱᱩᱜ ᱛᱟᱞᱮᱭᱟ ᱾
ᱟᱫᱚ ᱜᱚᱢᱠᱮ ᱵᱟᱥᱟᱜ ᱩᱛᱟᱹᱨᱚᱜ ᱠᱟᱱᱟ ᱯᱮ ᱟᱫᱚ ᱠᱟᱹᱴᱤᱡ ᱠᱮᱴᱮᱡ ᱥᱮᱴᱮᱡ ᱥᱟᱦᱤᱧ ᱟᱫᱚ ᱵᱟᱝ ᱱᱟᱢᱟᱞ ᱫᱤᱥᱚᱢ ᱫᱚ ᱞᱟᱛᱟᱨ ᱫᱤᱥᱚᱢ ᱛᱚ ᱚᱱᱛᱮ ᱫᱚ ᱫᱟᱜ ᱦᱚᱸ ᱢᱤᱫ ᱜᱷᱟᱹᱲᱤᱡ ᱛᱮ ᱯᱮᱨᱮᱡ ᱜᱚᱫᱚᱜ-ᱟ ᱵᱟᱝ ᱾
ᱦᱮᱸ ᱚᱱᱟ ᱠᱷᱟᱹᱛᱤᱨ ᱛᱮᱜᱮ ᱟᱫᱚ ᱢᱮᱱ ᱦᱩᱭ ᱠᱟᱱᱟ ᱦᱟᱯᱮ ᱢᱤᱥᱨᱟᱢ ᱠᱚ ᱡᱟᱣᱟᱭ ᱵᱟᱲᱟ ᱠᱟᱛᱮᱫ ᱜᱮ ᱛᱟᱯᱚᱨᱮ ᱫᱟᱞᱟᱱ ᱠᱚᱫᱚ ᱵᱮᱱᱟᱣ ᱪᱤᱱᱛᱟᱹ ᱵᱷᱟᱚᱱᱟ ᱦᱩᱭ ᱠᱟᱱᱟ ᱾
ᱟᱪᱪᱷᱟ ᱟᱪᱪᱷᱟ ᱟᱫᱚ ᱚᱱᱟ ᱦᱚᱸ ᱱᱟᱯᱟᱭ ᱪᱤᱱᱛᱟᱹ ᱵᱷᱟᱵᱽᱱᱟ ᱜᱮ ᱾ ᱢᱮᱤᱥᱱᱟᱢᱟ ᱤᱭᱟᱹ ᱨᱮᱦᱚᱸ ᱛᱚ ᱠᱷᱚᱨᱪᱟ ᱫᱚ ᱠᱷᱚᱨᱪᱟᱜ ᱜᱮᱭᱟ ᱥᱮ ᱾
ᱦᱳᱭ ᱚᱱᱟ ᱠᱚ ᱡᱟᱞᱟ ᱛᱮᱜᱮ ᱵᱟᱹᱞᱤᱧ ᱚᱲᱟᱜᱨᱮ ᱫᱩ ᱫᱩᱱᱟᱹᱜ ᱵᱟᱹᱞᱤᱧ ᱥᱟᱢᱯᱴᱟᱣ ᱫᱟᱲᱮ ᱠᱟᱫᱟ᱾
ᱟᱪᱪᱷᱟ ᱟᱪᱪᱷᱟ᱾